ᱦᱮᱞᱳ ᱦᱮᱸ ᱜᱚᱝᱠᱮ ᱡᱚᱦᱟᱨ ᱜᱮ
ᱟᱪᱷᱟ ᱟᱥᱟᱣ ᱟᱹᱧ ᱱᱟᱯᱟᱭ ᱵᱟᱲᱟ ᱜᱮ ᱦᱮᱱᱟᱜ ᱵᱮᱱᱟ
ᱦᱳᱭ ᱜᱚᱝᱠᱮ ᱱᱟᱯᱟᱭ ᱵᱟᱲᱟ ᱜᱮ ᱟᱵᱮᱱ ᱜᱮ ᱚᱠᱟᱞᱮᱠᱟ
ᱦᱮᱸ ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮ ᱦᱮᱱᱟᱜ ᱞᱤᱧᱟ
ᱟᱪᱪᱷᱟ
ᱟᱪᱪᱷᱟ ᱜᱚᱝᱠᱮ ᱟᱯᱮ ᱥᱮᱱᱟᱜ ᱟᱵᱚᱦᱟᱣᱟ ᱠᱚ ᱪᱮᱫ ᱞᱮᱠᱟ ᱛᱮᱦᱮᱧ ᱜᱟᱯᱟ
ᱜᱚᱝᱠᱮ ᱟᱞᱮ ᱥᱮᱱᱟᱜ ᱟᱵᱚᱦᱟᱭᱟ ᱫᱚ ᱳᱭ ᱢᱳᱚᱴᱟ ᱢᱩᱴᱤ ᱴᱷᱤᱠ ᱴᱷᱟᱠ ᱜᱮ
ᱟᱪᱪᱷᱟ ᱦᱳᱭ ᱮᱠᱷᱚᱱ ᱫᱚ ᱥᱤᱛᱩᱝ ᱵᱟᱲᱟᱭᱮᱫ ᱜᱮᱭᱟᱭ ᱟᱯᱟ ᱛᱚᱛᱚ
ᱵᱚᱨᱥᱟ ᱫᱤᱱ ᱠᱚ ᱥᱮᱴᱮᱨ ᱠᱟᱱ ᱨᱮᱦᱚᱸ
ᱦᱳᱭ ᱦᱳᱭ
ᱟᱪᱪᱷᱟ ᱜᱚᱝᱠᱮ
ᱦᱮᱸ ᱜᱚᱝᱠᱮ
ᱛᱤᱨᱤᱥᱟ ᱡᱩᱱ ᱦᱩᱞ ᱢᱟᱦᱟ ᱥᱮᱴᱮᱨ ᱦᱤᱡᱩᱜ ᱠᱟᱱ ᱫᱚ
ᱦᱮᱸ
ᱚᱱᱟ ᱵᱟᱨᱮᱛᱮ ᱠᱳᱱᱳ ᱚᱱᱟ ᱢᱟᱱᱟᱣ ᱨᱮᱱᱟᱜ ᱠᱚᱱᱚ ᱵᱮᱵᱚᱥᱛᱷᱟ ᱦᱩᱭᱩᱜ ᱠᱟᱱᱟ ᱥᱮ ᱵᱟᱝ
ᱛᱤᱨᱤᱥᱮ ᱡᱩᱱ ᱢᱟ ᱜᱚᱝᱠᱮ ᱟᱨ ᱢᱤᱫᱽᱫᱷᱟ ᱞᱟᱹᱤ ᱵᱮᱱ
ᱯᱮ ᱜᱮᱞ ᱡᱩᱱ ᱡᱟᱦᱟᱸ ᱦᱩᱞ ᱢᱟᱦᱟᱸ ᱵᱚᱱ ᱢᱟᱱᱟᱣ ᱫᱚ ᱚᱱᱟ ᱦᱩᱞ ᱢᱟᱦᱟᱸ ᱢᱟᱱᱟᱣ ᱜᱮᱭᱟ ᱠᱚ ᱥᱮ ᱵᱟᱝ ᱟᱯᱮ ᱥᱮᱫ ᱫᱚ
ᱜᱚᱝᱠᱮ ᱢᱟᱱᱟᱣ ᱜᱮᱭᱟ ᱠᱚ ᱟᱞᱮ ᱥᱮᱫ ᱫᱚ ᱟᱯᱮ ᱥᱮᱜ ᱜᱮ
ᱟᱪᱪᱷᱟ ᱟᱪᱪᱷᱟ ᱚᱱᱮ ᱡᱮ ᱦᱩᱞ ᱢᱟᱦᱟᱸ ᱚᱱᱟ ᱦᱩᱞ ᱢᱟᱦᱟᱸ ᱫᱚ ᱪᱮᱫ ᱠᱷᱟᱹᱛᱤᱨ ᱵᱚᱱ ᱢᱟᱱᱟᱣᱟ ᱚᱱᱟ ᱠᱟᱹᱴᱤᱡ ᱵᱤᱱ ᱞᱟᱹᱭ ᱥᱚᱫᱚᱨ ᱞᱮᱠᱷᱟᱱ ᱱᱟᱯᱟᱭ ᱠᱚᱜᱼᱟ
ᱟᱪᱪᱷᱟ ᱜᱚᱝᱠᱮ ᱟ ᱟᱪᱪᱷᱟ ᱜᱚᱝᱠᱮ ᱱᱚᱣᱟ ᱱᱚᱣᱟ ᱦᱩᱞ ᱢᱟᱦᱟᱸ ᱫᱚ ᱯᱮ ᱜᱮᱞ ᱡᱩᱱ ᱫᱚ ᱟᱵᱚ ᱥᱟᱱᱛᱟᱲ ᱥᱟᱶᱛᱟ ᱱᱤᱛᱚᱜ ᱟᱹᱫᱤᱵᱟᱹᱥᱤ ᱠᱚ ᱞᱟᱹᱜᱤᱫ ᱢᱤᱫ ᱠᱟᱴᱤᱜ ᱱᱟᱜᱟᱢ ᱟᱱᱟᱝ ᱢᱟᱹᱱ ᱢᱟᱦᱟ ᱠᱟᱱᱟ ᱱᱤᱭᱟᱹ ᱦᱤᱞᱳᱜ ᱫᱚ ᱟᱵᱚ ᱦᱩᱞ ᱢᱟᱦᱟᱸ ᱢᱮᱱᱛᱮᱵᱚᱱ ᱢᱟᱱᱟᱣᱟ ᱟᱨ ᱦᱩᱞ ᱦᱩᱞ ᱨᱮᱱᱟᱜ ᱮᱛᱚᱦᱚᱵ ᱫᱚ ᱯᱮ ᱜᱮᱞ ᱡᱩᱱ ᱢᱤᱫ ᱜᱮᱥᱟᱭ ᱤᱨᱟᱹᱞ ᱥᱟᱭ ᱢᱚᱬᱮ ᱜᱮᱞ ᱢᱚᱬᱮ ᱢᱤᱫ ᱜᱮᱥᱟᱭ ᱤᱨᱟᱹᱞ ᱥᱟᱭ ᱢᱚᱬᱮ ᱜᱮᱞ ᱢᱚᱬᱮ ᱥᱟᱞ ᱨᱮᱱᱟᱜ ᱯᱮᱜᱮᱞ ᱡᱩᱱ ᱦᱤᱞᱳᱜ ᱵᱷᱚᱜᱱᱟᱰᱤᱦᱤ ᱜᱚᱰᱟ ᱨᱮ ᱟᱵᱚᱨᱮᱱ ᱵᱤᱨᱵᱟᱱᱴᱟ ᱥᱤᱫᱩ ᱠᱟᱹᱱᱩ ᱪᱟᱸᱫᱽ ᱵᱷᱳᱣᱨᱚᱵ ᱟᱨ ᱛᱮᱤᱠᱣᱟᱜ ᱟᱹᱭᱩᱨᱛ ᱛᱮ ᱢᱤᱫ ᱜᱮᱞ ᱜᱮᱥᱟᱭ ᱠᱷᱚᱱ ᱵᱟᱹᱲᱛᱤ ᱥᱟᱱᱛᱟᱲ ᱦᱚᱲ ᱠᱚ ᱡᱟᱨᱣᱨᱟ ᱞᱮᱱᱟ ᱩᱱ ᱫᱚ ᱵᱨᱤᱴᱤᱥ ᱥᱚᱨᱠᱟᱨ
ᱢᱚᱦᱟᱚᱡᱚᱱ ᱡᱚᱢᱤᱫᱟᱨ ᱠᱚᱣᱟᱜ ᱱᱟᱦᱟᱪᱟᱨ ᱵᱤᱨᱩᱫᱽ ᱦᱩᱞ ᱞᱟᱹᱲᱦᱟᱹᱭ ᱮᱛ ᱮᱦᱚᱵ ᱞᱮᱱᱟ ᱩᱱ ᱥᱚᱢᱟᱹᱭ ᱜᱚᱝᱠᱮ ᱤᱱᱟᱹᱜ ᱜᱮᱞᱤᱧ ᱵᱟᱲᱟᱭᱟ ᱟᱫᱚ ᱠᱟᱹᱴᱤᱡ ᱟᱵᱮᱱ ᱞᱟᱹᱭ ᱵᱮᱱ ᱥᱮ
ᱟᱪᱪᱷᱟ ᱦᱳᱭ ᱢᱟᱱᱮ ᱩ ᱩᱱ ᱚᱠᱛᱮ ᱤᱝᱨᱮᱡᱽ ᱠᱚ ᱵᱤᱨᱩᱫᱽ ᱨᱮ ᱥᱤᱫᱩ ᱠᱟᱹᱱᱩ ᱪᱟᱸᱫᱽ ᱵᱷᱳᱣᱨᱚᱵ ᱯᱷᱩᱞᱳ ᱡᱷᱟᱱᱚ ᱮᱢᱟᱱ
ᱦᱚᱭ ᱦᱚᱭ
ᱮᱢᱟᱱ ᱠᱚ ᱟᱛᱮ ᱟᱹᱰᱤ ᱜᱟᱱ ᱴᱚᱴᱷᱟ ᱨᱮᱱ ᱯᱨᱟᱭ ᱞᱟᱹᱭ ᱜᱟᱱᱚᱜᱼᱟ ᱪᱟᱨᱥᱚ ᱜᱟᱱ ᱴᱚᱴᱷᱟ ᱨᱮᱱ ᱟᱨ ᱛᱤᱨᱤᱥ ᱦᱟᱡᱟᱨ ᱠᱷᱚᱱ ᱦᱚᱸ ᱵᱟᱹᱲᱛᱤ ᱦᱚᱲᱠᱚ ᱟᱛᱮ ᱤᱝᱨᱮᱡ ᱠᱚ ᱵᱤᱨᱫᱽ ᱨᱮ ᱵᱤᱫᱽᱫᱨᱳᱦᱚ ᱠᱚ ᱮᱛᱚᱦᱚᱵ ᱞᱮᱫᱟ ᱤᱝᱨᱮᱡᱽ ᱠᱚᱣᱟᱜ ᱠᱚᱪᱞᱚᱱ ᱠᱚ ᱵᱟᱝ ᱥᱟᱦᱟᱣ ᱠᱟᱛ ᱛᱤᱨ ᱟᱨ ᱚᱱᱟ ᱥᱟᱶᱛᱮ ᱢᱚᱦᱟᱡᱚᱱ ᱠᱚ ᱮᱢᱟᱱ ᱠᱚ ᱩᱱᱠᱩᱣᱟᱜ ᱠᱚᱪᱚᱞᱚᱱ ᱠᱚ ᱵᱟᱝ ᱥᱟᱦᱟᱣ ᱠᱷᱟᱹᱛᱤᱨ ᱦᱟᱵᱤᱜ ᱦᱩᱞ ᱫᱚᱠᱚ ᱮᱛᱚᱦᱚᱵ ᱞᱮᱫᱟ
ᱟᱪᱪᱷᱟ ᱟᱪᱪᱷᱟ ᱞᱟᱹᱲᱦᱟᱭ ᱞᱮᱱᱟᱠᱚ ᱟᱸᱰᱮ ᱵᱟᱝ
ᱚᱱᱟ ᱦᱩᱞ ᱢᱟᱱᱮᱜ ᱢᱮᱱᱮᱫ ᱫᱚᱵᱮᱱ ᱵᱟᱲᱟᱭ ᱜᱮᱭᱟ ᱛᱚ
ᱦᱩᱞ ᱨᱮᱭᱟᱜ ᱢᱮᱱᱮᱫ ᱢᱟᱥᱮ ᱞᱟᱹᱭᱟᱜ ᱵᱮᱱ
ᱦᱮᱸ ᱦᱩᱞ ᱨᱮᱱᱟᱜ ᱢᱮᱱᱮᱫ ᱫᱚ ᱵᱟᱹᱵᱤᱱ ᱵᱟᱲᱟᱭ ᱠᱟᱱᱟᱧ ᱠᱟᱹᱴᱤᱡ ᱤᱧ ᱞᱟᱹᱭ ᱧᱚᱜ ᱮᱫᱟ ᱦᱩᱞ ᱨᱮᱱᱟᱜ ᱢᱮᱱᱮᱫ ᱫᱚ ᱦᱩᱭᱩᱜ ᱠᱟᱱᱟ ᱢᱤᱫᱴᱮᱱ ᱞᱟᱹᱲᱦᱟᱹᱭ
ᱟᱪᱪᱷᱟ ᱟᱪᱪᱷᱟ
ᱡᱮ ᱚᱱᱟ ᱠᱚᱪᱚᱞᱚᱱ ᱠᱷᱚᱱᱟᱜ ᱪᱷᱟᱰᱟᱜ ᱞᱟᱹᱜᱤᱫ ᱚᱱᱟ ᱠᱷᱚᱱᱟᱜ ᱩᱰᱩᱜᱚᱜ ᱞᱟᱹᱜᱤᱫ ᱡᱟᱦᱟᱸ ᱞᱟᱹᱲᱦᱟᱹᱭ ᱚᱱᱟ ᱞᱟᱹᱲᱦᱟᱹᱭ ᱠᱷᱚᱱᱜᱮ ᱚᱱᱟ ᱦᱩᱞ ᱫᱚ ᱮᱛᱚᱦᱚᱵ ᱞᱮᱱᱟ
ᱟᱪᱪᱷᱟ ᱟᱪᱪᱷᱟ
ᱪᱟᱱᱳ ᱦᱩᱞ ᱢᱟᱦᱟᱸ ᱨᱮᱱ ᱢᱩᱬᱩᱫ ᱱᱮᱛᱟ ᱠᱚᱣᱟᱜ ᱧᱩᱛᱩᱢ ᱫᱚ ᱵᱟᱲᱟᱭ ᱜᱮᱭᱟᱵᱮᱱ
ᱥᱮ ᱜᱚᱝᱠᱮ ᱦᱩᱞ ᱢᱟᱦᱟᱸ ᱨᱮ ᱱᱮᱛᱟᱠᱚᱟᱭ ᱧᱩᱛᱩᱢ ᱡᱟᱸᱦᱟᱭ ᱠᱩ
ᱦᱚᱭ ᱢᱟᱱᱮ ᱦᱩᱞ ᱢᱟᱦᱟ ᱡᱟᱦᱟᱸᱭ ᱦᱩᱞ ᱢᱟᱦᱟ ᱨᱮ ᱡᱟᱦᱟᱸᱭ ᱦᱚᱦᱚ ᱞᱮᱫᱟᱭ ᱦᱩᱞ ᱢᱟᱦᱟ
ᱦᱮᱸ
ᱚᱱᱠᱟᱱ ᱠᱚᱣᱟᱜ ᱧᱩᱛᱩᱢ
ᱦᱩᱞ ᱢᱟᱦᱟ ᱡᱟᱦᱟᱸᱭ-ᱮ ᱦᱚᱦᱚᱞᱮᱜᱼᱟ ᱟᱪᱪᱷᱟ ᱜᱚᱢᱠᱮ ᱵᱟᱝᱞᱤᱧ ᱫᱤᱥᱟᱹᱭᱮᱫᱟ ᱟᱹᱞᱤᱧ ᱫᱚ
ᱦᱩᱸ
ᱵᱟᱹᱞᱤᱧ ᱫᱤᱥᱟᱹᱭᱫᱟ
ᱦᱩᱞ ᱢᱟᱦᱟ ᱨᱮ ᱡᱟᱦᱟᱸᱭ ᱦᱚᱦᱚ ᱞᱮᱫ ᱫᱚ ᱦᱩᱞ ᱢᱟᱦᱟ ᱠᱚᱨᱟᱣ ᱨᱮᱱᱟᱜ ᱩᱱᱤ ᱫᱚ ᱦᱩᱭᱩᱜ ᱠᱟᱱᱟ ᱥᱤᱫᱷᱩ ᱠᱟᱹᱱᱦᱩ ᱪᱟᱸᱫᱽ ᱵᱷᱟᱭᱨᱚᱵ
ᱟᱥᱟ
ᱟᱨ ᱥᱟᱶᱛᱮ ᱯᱷᱩᱞᱳ ᱡᱷᱟᱱᱚ ᱠᱤᱱ ᱛᱟᱸᱦᱮ ᱠᱟᱱᱟ ᱩᱱᱠᱩᱣᱟᱜ ᱦᱚᱦᱚ ᱛᱮᱜᱮ ᱦᱩᱞ ᱢᱟᱦᱟ ᱫᱚ ᱮᱛᱚᱦᱚᱵ ᱦᱩᱞ ᱜᱷᱚᱴᱟᱣ ᱨᱮᱱᱟᱜ ᱫᱚ ᱮᱛᱚᱦᱚᱵ ᱞᱮᱱᱟ
ᱟᱪᱪᱷᱟ ᱟᱪᱪᱷᱟ ᱜᱚᱢᱠᱮ ᱱᱚᱰᱮ ᱢᱮᱫᱴᱟᱝ ᱞᱤᱧ ᱠᱩᱩᱞᱤᱭᱮᱫ ᱵᱤᱱᱟ ᱥᱤᱫᱷᱩ ᱠᱟᱹᱱᱦᱩ ᱛᱟᱠᱚᱣᱟᱜ ᱟᱛᱩ ᱫᱚ ᱚᱠᱟᱨᱮ ᱛᱟᱦᱮᱸ ᱠᱟᱱᱟ?
ᱦᱮᱸ ᱜᱚᱢᱠᱮ ᱞᱟᱹᱭᱵᱤᱱ
ᱞᱮ ᱫᱟᱞᱤᱧ ᱥᱤᱫᱷᱩ ᱠᱟᱹᱱᱦᱩ ᱛᱟᱠᱚᱣᱟᱜ ᱟᱛᱩ ᱫᱚ ᱚᱠᱟ ᱨᱮ ᱛᱟᱸᱦᱮᱸ ᱠᱟᱱᱟ?
ᱥᱤᱫᱷᱩ ᱠᱟᱹᱱᱦᱩ ᱛᱟᱠᱚᱣᱟᱜ ᱟᱛᱩ ᱫᱚ ᱛᱟᱸᱦᱮᱸ ᱠᱟᱱᱟ
ᱦᱳᱭ
ᱵᱷᱚᱜᱱᱟᱰᱤᱦᱤ ᱨᱮ
ᱟᱪᱪᱷᱟ ᱟᱪᱪᱷᱟ ᱵᱷᱚᱜᱱᱟᱰᱤᱦᱤ ᱨᱮ
ᱟᱨ ᱩᱱᱠᱩ ᱠᱚ ᱫᱚ ᱛᱤᱱᱟᱹᱜ ᱵᱚᱭᱦᱟ ᱠᱚ ᱛᱟᱦᱮᱸ ᱠᱟᱱᱟ? ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜᱼᱟ
ᱟᱪᱪᱷᱟ ᱩᱝᱠᱩ ᱫᱚ ᱛᱤᱱᱟᱹᱜ ᱵᱚᱭᱦᱟ ᱠᱚ ᱛᱟᱦᱮᱸ ᱠᱟᱱᱟ
ᱦᱳᱭ ᱦᱳᱭ
ᱟᱪᱪᱷᱟ ᱩᱱᱠᱩ ᱫᱚᱠᱚ ᱛᱟᱦᱮᱸ ᱠᱟᱱᱟ ᱜᱚᱢᱠᱮ ᱵᱟᱝ ᱫᱤᱥᱟᱹᱭᱮᱫ ᱫᱚ
ᱵᱟᱵᱤᱱ ᱫᱤᱥᱟᱭᱫᱟ?
ᱜᱚᱢᱠᱮ ᱟᱵᱮᱱ ᱵᱮᱱ ᱫᱤᱥᱟᱹᱭᱮᱫ ᱠᱷᱟᱱ ᱢᱟᱥᱮ ᱞᱟᱹᱭ ᱵᱮᱱ
ᱦᱮᱸ ᱩᱱᱠᱩ ᱫᱚ ᱦᱟᱸᱜ ᱛᱩᱨᱩᱭ ᱵᱚᱭᱦᱟ ᱠᱚ ᱛᱟᱦᱮ ᱠᱟᱱᱟ ᱯᱩᱱᱤᱭᱟ ᱠᱚᱲᱟ ᱵᱟᱨᱮᱭᱟ ᱠᱩᱲᱤ
ᱟᱪᱪᱷᱟ ᱟᱪᱪᱷᱟ
ᱥᱤᱫᱷᱩ ᱠᱟᱹᱱᱦᱩ ᱪᱟᱸᱫᱽ ᱵᱷᱚᱭᱨᱚ
ᱯᱷᱩᱞᱚ ᱡᱷᱟᱱᱚ ᱟᱪᱪᱷᱟ ᱟᱪᱪᱷᱟ
ᱟᱨ ᱩᱝᱠᱤᱱ ᱨᱮᱱ ᱟᱭᱳᱼᱵᱟᱵᱟ ᱠᱤᱱᱟᱜ ᱧᱩᱛᱩᱢ ᱡᱩᱫᱤ ᱵᱤᱱ ᱵᱟᱲᱟᱭ ᱠᱷᱟᱱ ᱞᱟᱹᱭ ᱠᱮᱭᱟᱵᱤᱱ
ᱟᱪᱪᱷᱟ ᱜᱚᱢᱠᱮ ᱩᱱᱠᱤᱱ ᱟᱭᱳᱼᱵᱟᱵᱟ ᱣᱟᱜ ᱧᱩᱛᱩᱢ ᱫᱚ ᱩᱱᱠᱤᱱ ᱟᱭᱳᱼᱵᱟᱵᱟ ᱣᱟᱜ ᱧᱩᱛᱩᱢ ᱫᱚ, ᱵᱟᱵᱟ ᱟᱜ ᱧᱩᱛᱩᱢ ᱫᱚ ᱪᱩᱱᱩ ᱢᱩᱨᱢᱩ ᱟᱨ ᱟᱭᱳ ᱧᱩᱛᱩᱢ ᱫᱚ ᱥᱩᱢᱤ ᱢᱩᱨᱢᱩ
ᱦᱮᱞᱳᱣ ᱾
ᱜᱚᱢᱠᱮ ᱟᱡᱚᱢ?
ᱞᱮᱵᱤᱱ
ᱟᱭᱳ ᱧᱩᱛᱩᱢ ᱫᱚ ᱥᱩᱢᱤ ᱢᱩᱨᱢᱩ, ᱵᱟᱵᱟ ᱧᱩᱛᱩᱢ ᱫᱚ ᱪᱩᱱᱩ ᱢᱩᱨᱢᱩ
ᱟᱪᱪᱷᱟ ᱦᱳᱭ
ᱦᱳᱭ
ᱵᱟᱝ ᱟᱵᱚ ᱵᱷᱟᱨᱚᱛ ᱫᱤᱥᱚᱢ ᱨᱮ
ᱦᱮᱸ ᱞᱮᱭᱵᱮᱱ
ᱵᱟᱦᱟ ᱨᱮᱱᱟᱜ ᱮᱱᱮᱢ ᱟᱹᱰᱤ ᱜᱟᱱ ᱦᱮᱱᱟᱜᱼᱟ
ᱦᱮᱸ
ᱚᱱᱟ ᱵᱟᱨᱮᱛᱮ ᱠᱟᱹᱴᱤᱡ ᱵᱤᱱ ᱞᱟᱹᱭ ᱞᱮᱠᱷᱟᱱ
ᱟᱪᱪᱷᱟ ᱦᱩᱱ ᱟᱡᱟᱜ ᱨᱮᱱᱟᱜ ᱮᱱᱮᱢ?
ᱦᱳᱭ
ᱟᱪᱪᱷᱟ ᱜᱚᱝᱠᱮ ᱦᱩᱞ ᱢᱟᱦᱟ ᱨᱮᱱᱟᱜ ᱮᱱᱮᱢ ᱫᱚ ᱜᱚᱢᱠᱮ ᱵᱟᱹᱞᱤᱧ ᱫᱤᱥᱟᱹᱭᱮᱜ ᱫᱚ ᱦᱮᱞᱳ ᱜᱚᱝᱠᱮ
ᱦᱮᱸ ᱩᱱ ᱚᱠᱛᱮ ᱤᱝᱨᱮ ᱤᱝᱨᱮᱡ ᱠᱚ
ᱢᱟ ᱞᱟᱹᱭ ᱵᱮᱱ
ᱥᱟᱥᱚᱱ ᱪᱟᱞᱟᱜ ᱠᱟᱱ ᱛᱟᱦᱮᱸᱫ ᱩᱱᱠᱩ ᱤᱝᱨᱮᱡ ᱠᱚ ᱱᱚᱣᱟ ᱫᱤᱥᱚᱢ ᱠᱷᱚᱱ ᱞᱟᱜᱟ ᱞᱟᱹᱜᱤᱫ
ᱟᱪᱪᱷᱟ
ᱥᱟᱱᱛᱟᱲ ᱥᱚᱢᱟᱡ ᱨᱮᱱ ᱦᱚᱲ ᱟᱹᱰᱤᱜᱟᱱ ᱜᱮ ᱡᱳᱨ ᱠᱚ ᱮᱢ ᱞᱮᱫᱟ
ᱥᱮᱪᱪᱷᱟ
ᱚᱱᱟ ᱢᱚᱫᱷᱮᱨᱮ ᱢᱤᱫ ᱦᱩᱭᱩᱜ ᱠᱟᱱᱟ ᱦᱩᱞ ᱦᱩᱞ ᱢᱟᱦᱟ ᱦᱩᱞ ᱡᱟᱦᱟᱸ ᱥᱟᱱᱛᱟᱲ ᱥᱚᱢᱟᱡᱽ ᱨᱮᱱ ᱦᱚᱲ ᱠᱚ ᱮᱛᱚᱦᱚᱵ ᱞᱮᱫᱟ ᱟᱨ ᱩᱱ ᱚᱠᱛᱮ ᱱᱚᱝᱠᱟᱱᱟᱜ ᱟᱨᱦᱚᱸ ᱵᱤᱫᱨᱳᱦᱚ ᱠᱚᱦᱚᱸ ᱵᱤᱫᱨᱳᱦᱚ ᱠᱚ ᱦᱩᱭ ᱞᱮᱱᱟ ᱚᱱᱠᱟᱱᱟᱜ ᱵᱮᱱ ᱵᱟᱲᱟᱭ ᱠᱷᱟᱱ ᱢᱤᱫ ᱵᱟᱨ
ᱟᱪᱪᱷᱟ ᱩᱱ ᱚᱠᱛᱚ ᱜᱚᱢᱠᱮ
ᱪᱮᱫ ᱞᱮᱠᱟ ᱦᱩᱭ ᱞᱮᱱᱟ ᱢᱩᱱᱰᱟᱹ ᱵᱤᱫᱨᱳᱦᱚ ᱡᱟᱦᱟᱸ ᱫᱚᱠᱚ ᱢᱮᱛᱟᱜ ᱠᱟᱱᱟ ᱩᱞᱜᱩᱞᱱ
ᱟᱪᱪᱷᱟ ᱟᱪᱪᱷᱟ
ᱚᱱᱟ ᱥᱟᱶᱛᱮ ᱦᱩᱭ ᱞᱮᱱᱟ ᱱᱤᱞ ᱵᱤᱛᱨᱚᱦᱚ ᱮᱢᱟᱱ ᱮᱢᱟᱱ ᱠᱚ
ᱟᱪᱪᱷᱟ ᱜᱚᱝᱠᱮ ᱱᱚᱣᱟ ᱵᱷᱤᱛᱚᱨ ᱫᱚ ᱚᱠᱟ ᱠᱚ ᱦᱩᱭ ᱞᱮᱱᱟ ᱦᱮᱞᱳ ᱜᱚᱢᱠᱮ
ᱦᱮᱸ ᱜᱚᱢᱠᱮ ᱞᱟᱹᱭ ᱵᱤᱲ
ᱱᱤᱛᱚᱞᱤᱧ ᱱᱚᱣᱟ ᱵᱤᱵᱨᱳᱦᱚ ᱫᱚ ᱚᱠᱟ ᱠᱚᱵᱮᱱ ᱦᱩᱭ ᱞᱮᱱᱟ
ᱟᱪᱪᱷᱟ ᱱᱚᱣᱟ ᱵᱤᱫᱽᱨᱳᱦᱚ ᱫᱚ ᱦᱩᱭ ᱞᱮᱱᱟ ᱟᱵᱚᱣᱟᱜ ᱥᱤᱜᱟᱲ ᱫᱤᱥᱚᱢ ᱨᱮᱱᱟᱜ ᱯᱚᱥᱪᱷᱤᱢ ᱯᱟᱦᱴᱟ ᱥᱮᱫ ᱮᱜ ᱡᱮᱢᱚᱱ ᱫᱚ ᱦᱩᱭᱩᱜ ᱠᱟᱱᱟ ᱯᱚᱥᱪᱤᱢ ᱵᱚᱝᱜᱚ ᱩᱲᱤᱥᱟ
ᱟᱪᱪᱷᱟ
ᱚᱱᱟ ᱫᱷᱟᱨᱯᱟᱥ ᱮᱞᱟᱠᱟ ᱠᱚᱨᱮᱱ ᱦᱩᱭ ᱞᱮᱱᱟ
ᱟᱪᱪᱷᱟ ᱟᱪᱪᱷᱟ
ᱟᱪᱪᱷᱟ ᱜᱚᱝᱠᱮ ᱟᱯᱮᱥᱮᱫ ᱡᱟᱣᱜᱮ ᱟᱢᱵᱟᱵᱛᱤ ᱯᱚᱨᱚᱵ ᱯᱟᱨᱚᱢᱮᱱᱟ ᱟᱢᱵᱟᱵᱛᱤ ᱪᱮᱫ ᱞᱮᱠᱟ ᱵᱚᱱ ᱢᱟᱱᱟᱣ ᱵᱟᱲᱟ ᱠᱮᱫᱟ
ᱤᱱᱠᱮ ᱢᱟᱱᱟᱣ ᱫᱚ ᱢᱟᱱᱟᱣ ᱦᱩᱭᱮᱱ ᱜᱮᱭᱟ
ᱟᱪᱪ ᱦᱳᱭ ᱟᱢᱵᱟᱵᱚᱛᱤ ᱨᱮ ᱯᱤᱴᱞᱟ ᱞᱟᱴᱟ ᱠᱚ ᱦᱩᱭ ᱜᱮᱭᱟ ᱥᱮ ᱵᱟᱝ
ᱦᱳᱭ ᱜᱚᱢᱠᱮ ᱦᱩᱭᱩᱜ ᱜᱮᱭᱟ ᱯᱤᱴᱷᱟᱹ ᱫᱚ ᱦᱩᱭ ᱞᱮᱱ ᱜᱮᱭᱟ ᱯᱤᱴᱷᱟᱹ ᱠᱚᱫᱚ
ᱟᱨ ᱟᱢᱵᱚ ᱵᱷᱚᱛᱤᱨ ᱨᱮ ᱟᱸᱡᱚᱢ ᱠᱟᱹᱫᱟᱹᱧ ᱥᱮᱫᱟᱜ ᱠᱟᱱᱴᱷᱟᱲ ᱵᱤᱞᱤ ᱥᱟᱶᱛᱮ ᱠᱷᱟᱹᱡᱟᱹᱲᱤ ᱮᱢᱟᱱ ᱮᱢᱟᱱ ᱠᱚᱠᱚ ᱡᱚᱢᱟ ᱥᱟᱹᱨᱜ-ᱟ ᱥᱮ
ᱦᱳᱭ ᱦᱳᱭ ᱥᱟᱹᱨᱤᱜᱮ ᱚᱱᱟ ᱠᱚ ᱮᱠᱟᱞ ᱥᱟᱹᱨᱤᱜᱮ
ᱟᱪᱪᱷᱟ ᱚᱱᱟ ᱥᱟᱶᱛᱮ ᱯᱤᱴᱷᱟᱹ ᱞᱟᱴᱷᱟ ᱠᱚ ᱦᱩᱭ ᱞᱮᱱᱟ ᱪᱮᱫ ᱪᱮᱫ ᱡᱤᱞ ᱠᱚᱵᱚᱱ ᱯᱤᱴᱷᱟᱹ ᱞᱮᱫᱟ
ᱯᱤᱴᱷᱟᱹ ᱦᱩᱭ ᱞᱮᱱᱟ ᱡᱤᱞ ᱠᱚᱫᱚ ᱦᱩᱭᱩᱜ ᱠᱟᱱᱟ ᱥᱩᱠᱨᱤ ᱡᱤᱞ ᱛᱤᱭᱩ ᱡᱤᱞ ᱠᱟᱲᱟ ᱡᱤᱞ
ᱟᱪᱪᱷᱟ ᱦᱳᱭ ᱦᱳᱭ ᱡᱟᱭᱦᱳᱠ ᱚᱱᱠᱟᱱᱟᱜ ᱟᱹᱰᱤ ᱜᱟᱱ ᱡᱤᱱ ᱜᱮᱵᱚᱱ ᱡᱚᱢ ᱜᱮᱭᱟ
ᱦᱳᱭ ᱦᱳᱭ ᱛᱟᱦᱞᱮ ᱟᱯᱮᱮᱥᱮᱫ ᱯᱤᱴᱷᱟᱹ ᱠᱚ ᱦᱩᱭᱞᱱᱟ ᱥᱮ ᱵᱟᱝ
ᱦᱮᱸ ᱜᱚᱝᱠᱮ ᱟᱞᱮ ᱥᱮᱫ ᱦᱚᱸ
ᱟᱪᱪᱷᱟ ᱟᱪᱪᱷᱟ ᱪᱮᱫ ᱡᱤᱞ ᱠᱚ ᱯᱤᱴᱷᱟᱹ ᱦᱩᱭᱱᱟ?
ᱯᱤᱴᱷᱟᱹ ᱞᱮᱫᱟᱞᱮ ᱥᱤᱢ ᱡᱤᱞ ᱮᱢᱟᱱ ᱠᱚ ᱥᱤᱢ ᱡᱤᱞ ᱥᱩᱠᱨᱤ ᱡᱤᱞ ᱮᱢᱟᱱ ᱠᱚ᱾
ᱟᱪᱪᱷᱟ ᱟᱪᱪᱷᱟ᱾
ᱟᱪᱪᱷᱟ ᱪᱮᱫ ᱠᱟ ᱠᱟᱛᱮ ᱠᱚ ᱯᱤᱴᱷᱟᱹᱭᱟ ᱜᱚᱝᱠᱮ ᱢᱮᱱ ᱞᱟᱹᱭ ᱞᱮᱠᱷᱟᱱ
ᱪᱮᱫ ᱞᱮᱠᱟᱛᱮ ᱠᱚ ᱯᱤᱴᱷᱟᱹᱭᱟ?
ᱟᱪᱪᱷᱟ ᱜᱚᱢᱠᱮ ᱯᱤᱴᱷᱟᱹ ᱫᱚ
ᱦᱮᱸ ᱞᱮᱭ ᱵᱤᱱ
ᱜᱚᱝᱠᱮ ᱯᱤᱴᱷᱟᱹ ᱞᱤᱧ ᱡᱚᱢ ᱟᱠᱟᱫᱟ ᱯᱤᱴᱷᱟᱹᱭᱟ ᱠᱚ ᱪᱮᱫᱞᱮᱠᱟ ᱚᱱᱟ ᱫᱚ ᱵᱟᱹᱞᱤᱧ ᱵᱟᱲᱟᱭᱟ ᱠᱟᱹᱴᱤᱡ ᱵᱮᱱ ᱞᱟᱹᱭ ᱟᱹᱞᱤᱧ ᱠᱷᱟᱱ ᱫᱚ ᱵᱷᱟᱜᱮ ᱠᱚᱜᱼᱟ᱾
ᱡᱟᱦᱟᱸ ᱥᱟᱨᱡᱚᱢ ᱥᱟᱠᱟᱢ ᱦᱮᱰᱮᱡ ᱟᱹᱜᱩ ᱠᱟᱛᱮᱜ
ᱟᱪᱪᱷᱟ
ᱡᱮ ᱯᱟᱛᱲᱟ ᱠᱚ ᱵᱮᱱᱟᱣᱟ᱾
ᱟᱪᱪᱷᱟ ᱟᱪᱪᱷᱟ᱾
ᱟᱨ ᱯᱟᱛᱲᱟ ᱨᱮ ᱦᱟᱞᱠᱟ ᱥᱩᱱᱩᱢ ᱚᱡᱚᱜ ᱠᱟᱛᱮᱫ
ᱟᱪᱪᱷᱟ
ᱚᱱᱟ ᱦᱚᱞᱚᱝ ᱡᱟᱦᱟᱸ ᱠᱚ ᱥᱤᱯᱤ ᱠᱟᱜ ᱚᱱᱟ ᱦᱚ ᱦᱚᱞᱚᱝ ᱠᱚ ᱯᱟᱛᱲᱟ ᱨᱮ ᱦ ᱫᱚᱦᱚᱭ ᱛᱮ ᱯᱚᱴᱚᱢ ᱠᱟᱛᱮ ᱟᱨ ᱛᱟᱣᱟᱨᱮ ᱠᱚ ᱪᱚᱫᱟᱭᱟ᱾
ᱟᱪᱪᱷᱟ
ᱟᱹᱪᱩᱨ ᱚᱱᱟ ᱡᱤᱞ ᱢᱮᱥᱟ ᱟᱹᱪᱩᱨ ᱩᱞᱟᱹᱴ ᱯᱟᱞᱟᱴ ᱠᱟᱛᱮᱜ ᱢᱤᱫ ᱜᱷᱟᱲᱤ ᱚ ᱛᱟᱭᱱᱚᱢ ᱜᱮ ᱤᱥᱤᱱᱚᱜᱼᱟ᱾
ᱟᱪᱪᱷᱟ ᱟᱪᱪᱷᱟ᱾ ᱟᱪᱪᱷᱟ ᱜᱚᱝᱠᱮ
ᱟᱨ ᱜᱚᱢᱠᱮ ᱥᱚᱦᱨᱟᱭ ᱠᱚ ᱦᱩᱭᱩᱜ ᱜᱮᱭᱟ ᱥᱮ ᱵᱟᱝ?
ᱦᱳᱭ ᱜᱚᱝᱠᱮ ᱥᱚᱦᱨᱟᱭ ᱠᱚ ᱦᱩᱭᱩᱜ ᱜᱮᱭᱟ᱾ ᱟᱯᱮ ᱥᱮᱫ ᱦᱩᱭᱩᱜ ᱜᱮᱭᱟ ᱥᱮ ᱵᱟᱝ?
ᱦᱮᱸ ᱜᱚᱝᱠᱮ ᱦᱩᱭᱩᱜ ᱜᱮᱭᱟ ᱥᱚᱨᱦᱟᱭ ᱠᱚ ᱟᱹᱰᱤ ᱨᱟᱹᱥᱠᱟᱹ ᱨᱚᱢᱚᱡᱽ
ᱟᱪᱪᱷᱟ ᱟᱪᱪᱷᱟ ᱦᱳᱭ ᱜᱚᱢᱠᱮ ᱟᱞᱮ ᱥᱮᱫ ᱦᱚᱸ ᱚᱱᱠᱟᱛᱮᱥᱠᱟᱨ ᱜᱮ ᱦᱩᱭᱩᱜ ᱜᱮᱭᱟ᱾
ᱟᱪᱪᱷᱟ ᱜᱚᱝᱠᱮ ᱟᱯᱮ ᱟᱛᱩᱨᱮ ᱛᱩᱢᱫᱟᱜ ᱴᱟᱢᱟᱠ ᱠᱚ ᱨᱮᱱᱟᱜ ᱟᱹᱨᱤᱪᱟᱹᱞᱤ ᱦᱮᱱᱟᱜ ᱜᱮᱭᱟ ᱥᱮ ᱵᱟᱝ?
ᱦᱳᱭ ᱜᱚᱝᱠᱮ ᱢᱮᱱᱟᱜᱼᱟ ᱢᱮᱱᱟᱜᱼᱟ᱾ ᱛᱩᱢᱫᱟᱜ ᱴᱟᱢᱟᱠ
ᱟᱪᱪᱷᱟ ᱨᱩ ᱠᱚᱫᱚᱵᱮᱱ ᱵᱟᱲᱟᱭ ᱜᱮᱭᱟ ᱛᱚ?
ᱦᱭ ᱜᱚᱢᱠᱮ ᱵᱟᱲᱟᱭ ᱜᱮᱭᱟᱞᱤᱧ ᱨᱩ ᱠᱚᱫᱚ᱾
ᱠᱷᱟᱱ ᱜᱮ ᱟᱨ ᱱᱮᱛᱟᱨ ᱢᱟ ᱧᱮᱞᱚᱜᱚᱜ ᱠᱟᱱᱟ ᱴᱟᱢᱟᱠ ᱛᱩᱢᱫᱟᱜ ᱨᱮᱱᱟᱜ ᱪᱟᱞᱪᱚᱞᱚᱱ ᱠᱚ ᱫᱤᱱ ᱫᱤᱱ ᱛᱮ ᱠᱚᱢ ᱤᱫᱤᱜ ᱠᱟᱱᱟ᱾
ᱦᱮᱸ ᱦᱮᱸ
ᱡᱟᱦᱟᱸ ᱫᱚ ᱵᱷᱟᱜᱤ ᱫᱚ ᱵᱟᱝ ᱦᱩᱭᱩᱜ ᱠᱟᱱᱟ ᱟᱨᱠᱤ
ᱦᱮᱸ ᱦᱮᱸ
ᱚᱱᱟ ᱠᱚ ᱴᱟᱢᱟᱠ ᱛᱩᱢᱫᱟᱜ ᱫᱚ ᱫᱚᱨᱠᱟᱨᱚᱜ ᱠᱟᱱᱟ ᱟᱵᱚ ᱥᱟᱱᱛᱟᱲ ᱥᱚᱢᱟᱡᱽ ᱨᱮ᱾
ᱦᱳᱭ ᱦᱳᱭ ᱦᱳᱭ ᱮᱠᱟᱞ ᱜᱮ᱾ ᱪᱵᱤᱱᱜᱟ
ᱟ ᱜᱚᱢᱠᱮ ᱛᱟᱦᱚᱞᱮ
ᱢᱟ ᱞᱟᱹᱭ ᱵᱮᱱ ᱜᱚᱢᱠᱮ ᱟᱸᱡᱚᱢᱚᱜ ᱠᱟᱱᱟ᱾
ᱦᱮᱸ ᱜᱚᱝᱠᱮ ᱟᱸᱡᱚᱢᱚᱜ ᱠᱟᱱ ᱜᱮᱭᱟ᱾
ᱦᱮᱸ ᱢᱟ ᱞᱟᱹᱭ ᱵᱮᱱ ᱪᱮᱫ ᱵᱮᱱ ᱞᱟᱹᱭ ᱮᱫᱟ?
ᱟᱨ ᱡᱮ ᱟᱵᱚ ᱢᱳᱵᱟᱭᱤᱞ ᱵᱚᱱ ᱵᱮᱵᱚᱦᱟᱨ ᱮᱫᱟ ᱢᱳᱵᱟᱭᱤᱞ ᱨᱮᱱᱟᱜ ᱩᱯᱚᱠᱟᱨᱤᱛᱟ ᱠᱚ ᱠᱟᱹᱴᱤᱡ ᱮᱢ ᱞᱟᱹᱭ ᱥᱚᱫᱚᱨ ᱞᱮᱠᱷᱟᱱ
ᱜᱚᱝᱠᱮ ᱢᱳᱵᱟᱭᱤᱞ ᱟᱹᱰᱤ ᱩᱛᱟᱹᱨ ᱜᱮ ᱩᱯᱚᱠᱨᱤᱛᱟ ᱫᱚ ᱢᱮᱱᱟᱜᱼᱟ ᱢᱮᱱᱟᱜ ᱫᱚ
ᱦᱮᱸ ᱚᱱᱟᱜᱮ ᱠᱟᱹᱴᱤᱡ ᱵᱤᱱ ᱞᱟᱹᱭ ᱥᱚᱫᱚᱨ ᱞᱮᱠᱷᱟ
ᱟᱫᱚ ᱞᱟᱹᱭ ᱥᱚᱛᱚᱨ ᱫᱚ
ᱪᱟ ᱩᱰᱟᱹᱝ ᱢᱚᱱᱮ ᱦᱩᱭᱩᱜ ᱠᱟᱱᱟ
ᱦᱮᱸ
ᱡᱟ ᱩᱰᱟᱹᱝ ᱫᱤᱥᱟᱹ ᱦᱤᱡᱩᱜ ᱠᱟᱱᱟ ᱚᱱᱟ ᱠᱚᱵᱤᱱ ᱞᱟᱹᱭ ᱥᱚᱫᱚᱨ ᱞᱮᱠᱷᱟᱱ ᱱᱟᱯᱟᱭ ᱠᱚᱜᱼᱟ
ᱦᱩᱸ